ᱦᱳᱭ ᱡᱚᱦᱟᱨ ᱜᱮ
ᱡᱚᱦᱟᱨ ᱜᱮ ᱡᱚᱦᱟᱨ ᱜᱮ ᱥᱟᱹᱜᱩᱱ ᱥᱮᱛᱟᱜ᱾
ᱦᱳᱭ ᱦᱳᱭ ᱥᱟᱹᱜᱩᱱ ᱥᱮᱛᱟᱜ᱾ ᱛᱟᱦᱚᱞᱮ ᱱᱟᱯᱟᱭ ᱵᱟᱲᱟ ᱜᱮᱭᱟᱵᱤᱱ ᱛᱚ
ᱦᱮᱸ ᱱᱟᱯᱟᱭ ᱵᱟᱲᱟ ᱜᱮᱭᱟᱞᱤᱧ᱾ᱟᱵᱤᱱ ᱜᱮ ᱪᱮᱫ ᱞᱮᱠᱟ ᱦᱮᱱᱟᱜ ᱵᱤᱱᱟ?
ᱟᱹᱞᱤᱧ ᱦᱚᱸ ᱚᱱᱠᱟ ᱱᱟᱯᱟᱭ ᱵᱟᱲᱟ ᱜᱮ᱾
ᱟᱪᱪᱷᱟ ᱟᱪᱪᱷᱟ ᱟᱪᱪᱷᱟ
ᱟᱹᱞᱤᱧᱟᱜ ᱨᱚᱲ ᱢᱟᱱᱮ ᱴᱷᱤᱠ ᱜᱮ ᱟᱸᱡᱚᱢᱚᱜ ᱠᱟᱱᱟ᱾ ᱡᱟᱦᱱᱟᱜ ᱵᱮᱠᱜᱨᱟᱣᱩᱱᱰ ᱥᱮ ᱵᱟᱝ ᱟᱸᱡᱚᱢᱚᱜ ᱠᱟᱱᱟ
ᱵᱟᱝ ᱵᱟᱝ ᱵᱟᱝ ᱪᱮᱫ ᱦᱚᱸ ᱵᱟᱝ ᱟᱸᱡᱚᱢᱚᱜ ᱠᱟᱱᱟ, ᱡᱷᱚᱛᱚ ᱜᱮ ᱴᱷᱤᱠ ᱟᱸᱡᱚᱢᱚᱜ ᱠᱟᱱᱟ᱾ ᱟᱹᱞᱤᱧᱟᱜ ᱪᱤᱠᱠᱟ ᱵᱮᱱ ᱟᱸᱡᱚᱢ ᱫᱟ?
ᱟᱵᱤᱱᱟᱜ ᱦᱚᱸ ᱴᱷᱤᱠ ᱜᱮᱭᱟ᱾ ᱠᱟᱨᱚᱱ ᱫᱚ ᱫᱟᱜ ᱠᱚᱭ ᱟᱨᱚᱢᱵᱚᱭ ᱫᱟ ᱛᱚ
ᱦᱮᱸ ᱦᱮᱸ ᱦᱮᱸ᱾ ᱫᱚᱢᱮ ᱫᱟᱜ ᱫᱟᱭ ᱚᱱᱛᱮ ᱫᱟᱜ ᱫᱟᱭ ᱫᱚᱢᱮ
ᱦᱮᱸ ᱫᱟᱜ ᱮᱜ ᱜᱮᱭᱟᱭ ᱛᱮᱦᱮᱧ ᱥᱮᱛᱟᱜ ᱥᱮᱛᱟᱜ ᱠᱷᱚᱡᱮ ᱫᱟᱜ ᱮᱫᱟ ᱛᱮᱦᱮᱧ ᱦᱚᱸ ᱛᱮᱦᱮᱧ ᱦᱚᱸ ᱦᱚᱞᱟ ᱟᱨ ᱢᱟᱱᱮ ᱯᱩᱨᱟᱹ ᱱᱤᱢᱱᱚᱪᱟᱯ ᱠᱟᱫᱟᱭ ᱚᱱᱠᱟ ᱵᱩᱡᱩᱜ ᱠᱟᱱᱟ᱾
ᱟᱪᱪᱷᱟ ᱟᱪᱪᱷᱟ ᱟᱪᱷᱟ᱾ᱦᱮᱸ ᱱᱚᱛᱮ ᱦᱚᱸ ᱱᱚᱛᱮ ᱦᱚᱸ ᱦᱚᱞᱟ ᱦᱚᱸ ᱥᱟᱨᱟ ᱫᱤᱱᱮ ᱫᱟᱜ ᱠᱮᱫᱟ᱾ ᱟᱨ ᱛᱤᱦᱤᱧ ᱦᱚᱸ ᱫᱟᱜ ᱫᱟᱭ ᱢᱟᱱᱮ ᱛᱤᱦᱤᱧ ᱱᱤᱛᱚᱜ ᱫᱚ ᱵᱟᱭ ᱫᱟᱜ ᱦᱟᱛᱟᱲ ᱟᱠᱟᱫᱟ ᱱᱤᱛᱚᱜ ᱫᱚ ᱠᱚᱢ ᱜᱮ᱾ ᱚᱠᱷᱟᱱ ᱫᱚᱢᱮ ᱫᱟᱜᱮᱜ ᱛᱟᱦᱮᱸ ᱫᱚᱢᱮ ᱠᱷᱟᱱ ᱫᱚᱢᱮ ᱜᱮ ᱱᱚᱜᱼ ᱱᱚᱝᱠᱟ ᱴᱷᱟᱱᱰᱟ ᱴᱷᱟᱱᱰᱟ ᱟᱵᱚᱦᱟᱣᱟ ᱵᱷᱟᱜᱤ ᱜᱮ ᱵᱩᱡᱷᱟᱹᱜ ᱠᱟᱱᱟ ᱾ᱫᱟᱲᱟᱱ ᱠᱚ
ᱦᱩᱸ ᱦᱩᱸ ᱦᱩᱸ᱾ ᱦᱳᱭ ᱟᱨᱚ ᱠᱟᱹᱴᱤᱡ ᱡᱟᱦᱟᱱᱟᱜ ᱡᱚᱢ ᱥᱟᱱᱟ ᱟᱹᱱᱤᱡ ᱠᱟᱱᱟ ᱜᱚᱨᱚᱢ ᱜᱚᱨᱚᱢ᱾
ᱦᱮᱸ ᱦᱮᱸ ᱜᱚᱨᱚᱢ ᱜᱚᱨᱚᱢ ᱯᱚᱠᱚᱲᱟ ᱠᱚ, ᱡᱟᱦᱟᱱᱟᱜ ᱤᱭᱟᱹ ᱠᱚ, ᱵᱟᱥᱮ ᱜᱚᱨᱚᱢ ᱜᱚᱨᱚᱢ ᱪᱷᱟᱠᱟᱣ ᱠᱟᱛᱮᱜ ᱱᱤᱛᱚᱜ ᱫᱚ ᱛᱚ ᱱᱤᱛᱚᱜ ᱚᱱᱠᱟ ᱨᱟᱵᱟᱝ ᱫᱤᱱ ᱛᱚ, ᱚᱜᱼᱚᱭ ᱢᱟᱡᱟᱱ ᱢᱟᱡᱟᱱ ᱛᱤᱠᱤᱱ ᱛᱤᱠᱤᱱ ᱡᱚᱠᱷᱚᱱᱮ ᱫᱟᱜᱟᱭ ᱪᱩᱞᱦᱟᱹ ᱠᱩᱰᱟᱹᱢ ᱨᱮ ᱫᱩᱲᱩᱵ ᱠᱟᱛᱮ ᱡᱚᱸᱰᱨᱟ ᱪᱷᱳᱞᱟ ᱪᱷᱳᱞᱟ ᱵᱷᱟᱡᱟ ᱵᱷᱟᱜᱤ ᱵᱩᱡᱷᱟᱹᱜᱼᱟ
ᱦᱳᱭ ᱦᱳᱭ ᱟᱞᱮ ᱦᱚᱸ ᱞᱟᱦᱟ ᱛᱮᱞᱮ ᱨᱚᱦᱚᱭ ᱵᱟᱲᱟᱭᱮᱫ ᱛᱟᱦᱮᱸ ᱱᱤᱭᱟᱹᱵᱟᱨ ᱫᱚ ᱵᱟᱞᱮ ᱨᱚᱦᱚᱭ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱞᱮ ᱫᱚ ᱦᱮᱸ ᱟᱞᱮ ᱫᱚ ᱪᱟᱨᱟ ᱠᱚᱦᱚᱸ ᱦᱟᱨᱟ ᱟᱠᱟᱱ ᱛᱟᱞᱮᱭᱟ ᱟᱨ ᱨᱚᱦᱚᱭ ᱦᱚᱸ ᱦᱳᱭ ᱨᱚᱦᱚᱭ ᱡᱚᱜᱽᱚ ᱦᱚᱸ ᱦᱩᱭ ᱟᱠᱟᱱᱟ ᱟᱫᱚ ᱨᱚᱦᱚᱭ ᱮᱦᱚᱵ ᱞᱟᱹᱜᱤᱫ ᱞᱮ
ᱦᱚᱸ ᱚᱱᱟ ᱫᱚ ᱵᱟᱞᱤᱧ ᱞᱟᱹᱭᱫᱟ ᱤᱭᱟᱹ ᱞᱤᱧ ᱞᱟᱹᱭᱫᱟ ᱡᱚᱱᱰᱨᱟ ᱠᱚ
ᱡᱚᱱᱰᱨᱟ ᱠᱚᱫᱚ ᱱᱤᱭᱟᱹ ᱵᱟᱨ ᱫᱚ ᱵᱟᱞᱮ ᱨᱚᱦᱚᱭ ᱠᱟᱫᱟᱞᱮ ᱡᱚᱸᱰᱨᱟ ᱠᱚᱫᱚ
ᱱᱮᱛᱟᱨ ᱫᱚ ᱧᱮᱞ ᱵᱮᱱ ᱥᱮ ᱟᱹᱛᱩ ᱠᱚᱨᱮ ᱩᱱᱟᱹᱜ ᱦᱟᱸᱜ ᱵᱟᱠᱚ ᱨᱚᱦᱚᱭ ᱫᱟ ᱦᱳᱭ ᱥᱮ
ᱵᱟᱝ ᱯᱟᱹᱦᱤᱞ ᱟᱞᱮ ᱦᱚᱸ ᱫᱚᱢᱮ ᱞᱮ ᱨᱚᱦᱚᱭ ᱛᱟᱦᱮᱸᱫ ᱫᱚᱢᱮ ᱟᱫᱚ ᱢᱮᱫᱴᱟᱝ ᱠᱷᱮᱛᱨᱮ ᱡᱚᱸᱰᱨᱟ ᱜᱮ ᱯᱨᱚᱛᱮᱠ ᱵᱚᱪᱷᱚᱨ ᱜᱮ ᱨᱚᱦᱚᱭ ᱦᱩᱭᱩᱜ ᱠᱟᱱ ᱛᱟᱦᱮᱫ ᱱᱤᱭᱟᱹ ᱵᱟᱨ ᱠᱟᱹᱢᱤ ᱨᱮᱱᱟᱜ ᱪᱟᱯ ᱦᱟᱱᱟ ᱱᱤᱭᱟᱹ ᱡᱷᱚᱛᱚ ᱜᱮ ᱠᱚᱨᱟᱣ ᱱᱚᱣᱟ ᱥᱮᱫ ᱮᱢ ᱠᱚᱨᱟᱹᱣ ᱞᱮᱠᱷᱟᱱ ᱱᱚᱣᱟ ᱥᱮᱫ ᱦᱚᱸ ᱠᱟᱹᱴᱤᱡ ᱠᱷᱟᱴᱟᱜ ᱞᱟᱜᱟᱜᱼᱟ ᱥᱮ ᱦᱟᱱᱛᱮ ᱦᱩᱲᱩ ᱨᱚᱦᱚᱭ ᱥᱮᱫ ᱫᱚ ᱠᱟᱹᱴᱤᱡ ᱫᱮᱨᱤᱜᱼᱟ
ᱦᱳᱭ ᱦᱳᱭ
ᱚᱱᱟ ᱦᱚᱛᱮᱡ ᱛᱮᱜᱮ ᱵᱟᱞᱮ ᱨᱚᱦᱚᱭ ᱟᱠᱟᱫᱟᱞᱮ ᱥᱚᱵᱡᱤ ᱢᱤᱫ ᱵᱟᱨ ᱨᱚᱦᱚᱭ ᱦᱩᱭ ᱟᱠᱟᱱᱟ ᱥᱚᱵᱡᱤ ᱠᱚ ᱦᱟᱱ ᱱᱤᱭᱟᱹ ᱥᱚᱵᱡᱤ ᱠᱚ ᱵᱚᱦᱩᱛ ᱠᱤᱪᱷᱩ ᱦᱮ ᱠᱚ ᱠᱚᱱᱰᱷᱟ ᱠᱚ ᱢᱟᱹᱨᱤᱪ ᱠᱚ
ᱟᱪᱪᱷᱟ ᱛᱟᱨᱢᱟᱱᱮ ᱟᱯᱮ ᱫᱚᱛᱚ ᱢᱟᱱᱮ ᱤᱭᱟᱹ ᱫᱚᱠᱟᱱ ᱨᱮᱫᱚ ᱠᱤᱨᱤᱧ ᱜᱮ ᱵᱟᱝ ᱞᱟᱜᱟᱣ ᱟᱯᱮᱭᱟ ᱦᱳᱭ ᱥᱮ
ᱵᱟᱝ ᱚᱱᱠᱟ ᱵᱚᱨᱥᱟ ᱨᱮ ᱡᱚᱫᱤ ᱚᱱᱠᱟ ᱤᱭᱟᱹᱜᱼᱟ ᱛᱚ ᱚᱠᱟᱨᱮᱢ ᱠᱤᱨᱤᱧᱟ ᱚᱲᱟᱜ ᱨᱮ ᱨᱚᱦᱚᱭ ᱠᱟᱜ ᱠᱷᱟᱱᱮᱢ ᱠᱷᱮᱛ ᱮᱢ ᱪᱟᱞᱟᱣᱱᱟᱢ ᱪᱟᱞᱟᱣ ᱠᱟᱛᱮᱫ
ᱠᱚ ᱢᱮᱱᱟᱜᱼᱟ ᱟᱞᱮ ᱥᱮᱜ ᱫᱚ ᱫᱟᱜ ᱠᱚ ᱵᱟᱹᱱᱩᱜ-ᱟ ᱛᱚ ᱟᱞᱮ ᱫᱚ ᱠᱤᱨᱤᱧ ᱜᱮ ᱞᱟᱜᱟ ᱞᱮᱭᱟ ᱠᱚᱥᱴᱚ ᱢᱚᱥᱴᱚ ᱟᱨ ᱡᱟ ᱫᱟᱢ ᱥᱚᱵᱡᱤ ᱨᱮᱱᱟᱜ
ᱦᱩᱸ ᱦᱩᱸ ᱦᱩᱸ ᱟᱯᱮ ᱥᱮ ᱫᱚ ᱫᱟᱜ ᱫᱚ ᱫᱚᱢᱮ ᱥᱚᱝᱠᱚᱴ ᱜᱮᱭᱟ ᱠᱤ
ᱦᱳᱭ ᱦᱳᱭ ᱫᱚᱢᱮ ᱥᱚᱝᱠᱚᱴ ᱢᱟᱱᱮ ᱪᱮᱫ ᱤᱧ ᱞᱟᱹᱭᱟ ᱯᱩᱨᱟᱹ ᱢᱟᱱᱮ ᱛᱩᱯᱩ ᱨᱮᱱᱟᱜ ᱦᱚᱸ ᱤᱭᱟᱹ ᱵᱟᱹᱱᱩᱜᱼᱟ ᱡᱟᱭᱜᱟ ᱠᱷᱩᱵ ᱮᱠᱴᱟ ᱵᱟᱝ ᱦᱩᱭᱩᱜᱼᱟ ᱟᱫᱚ ᱡᱚᱛᱚ ᱦᱚᱲ ᱦᱟᱱᱮ ᱠᱚᱞ ᱠᱚᱨᱮ ᱜᱮᱞᱮ ᱛᱩᱯᱩ ᱵᱟᱲᱟ-ᱟ ᱴᱟᱭᱤᱢ ᱠᱚᱞ ᱠᱚ ᱮᱢ ᱟᱠᱟᱫ ᱞᱮᱭᱟ ᱚᱱᱟ ᱢᱟᱡᱷᱮ ᱢᱚᱫᱽᱷᱮ ᱫᱟᱜ ᱦᱤᱡᱩᱜ ᱠᱷᱟᱱ ᱵᱷᱟᱜᱤ ᱵᱟᱠᱷᱟᱡ ᱫᱚ ᱠᱚᱞ ᱠᱚᱨᱮ ᱜᱮᱞᱮ ᱵᱟᱲᱟᱜ-ᱟ ᱫᱟᱜ ᱠᱚ ᱤᱫᱤ ᱵᱟᱲᱟ ᱠᱟᱛᱮᱫ ᱚᱲᱟᱜ ᱥᱮᱫ ᱠᱚᱞ ᱠᱚᱨᱮ ᱜᱮ᱾
ᱟᱪᱪᱷᱟ ᱟᱪᱪᱷᱟ ᱵᱟᱝ ᱟᱞᱮᱥᱮᱫ ᱫᱚ ᱡᱷᱚᱛᱚ ᱜᱷᱚᱨᱮ ᱜᱷᱚᱨᱮ ᱡᱷᱚᱛᱚ ᱦᱚᱲᱟᱜ ᱠᱚᱞ ᱢᱮᱱᱟᱜ ᱟᱠᱟᱫᱟ ᱚᱠᱟ ᱥᱮᱫ ᱦᱚᱸ ᱵᱟᱝ ᱪᱟᱞᱟᱜ ᱞᱟᱜᱟᱜᱟ ᱱᱟᱹᱭ ᱠᱚᱦᱚᱸ ᱦᱮᱱᱟᱜ ᱟᱠᱟᱫᱟ ᱵᱟᱱ ᱠᱚᱦᱚᱸ ᱢᱮᱱᱟᱜ ᱟᱠᱟᱫᱟ ᱢᱤᱱᱤ ᱠᱚ ᱡᱮ
ᱪᱮᱫ ᱢᱟᱱᱮ ᱠᱚᱞ ᱠᱚ ᱮᱢ ᱠᱟ ᱯᱮᱭᱟ
ᱵᱟᱝ ᱵᱟᱝ ᱟᱞᱮ ᱫᱚ ᱡᱟᱦᱟᱸ ᱮᱢ ᱠᱚᱞ ᱫᱚ ᱚᱱᱟ ᱫᱚ ᱚᱱᱟ ᱮᱢ ᱠᱚᱞ ᱠᱷᱚᱱ ᱫᱚ ᱫᱟᱜ ᱫᱚ ᱦᱮᱡ ᱦᱚ ᱵᱟᱝ ᱦᱮᱡ ᱟᱞᱮ ᱠᱟᱱᱟ ᱥᱩᱫᱩ ᱜᱮ ᱮᱢ ᱟᱠᱟᱫ ᱞᱮᱭᱟ ᱠᱚ ᱟᱫᱚ ᱡᱷᱚᱛᱚ ᱵᱮᱱᱟᱣ ᱟᱠᱟᱫᱟ ᱠᱚ ᱵᱮᱱᱟᱣ ᱠᱟᱜ ᱚᱠᱚᱭ ᱦᱚᱸ ᱚᱠᱚᱭ ᱚᱲᱟᱜ ᱵᱟᱝ ᱪᱟᱞᱟᱜ ᱞᱟᱜᱟᱜᱼᱟ ᱥᱮ ᱦᱟᱸᱰᱮ ᱪᱟᱞᱟᱜ ᱞᱟᱜᱟᱜᱼᱟ ᱥᱮ ᱯᱟᱹᱦᱤᱞ ᱫᱚ ᱫᱚᱢᱮ ᱠᱚᱥᱴᱚ ᱛᱟᱦᱮᱸ ᱠᱟᱱᱟ ᱦᱟᱱᱮ ᱡᱷᱟᱨᱱᱟ ᱠᱷᱚᱱ ᱫᱟᱜ ᱠᱚ ᱟᱹᱜᱩᱭ ᱛᱟᱦᱮᱸᱫ
ᱚ ᱚ
ᱦᱮᱸ ᱠᱤᱭᱟᱹ ᱡᱷᱟᱨᱱᱟ ᱚᱱᱠᱟ ᱧᱩᱛᱩᱢ ᱛᱟᱦᱮᱸ ᱠᱟᱱ ᱛᱟᱞᱮᱭᱟ ᱴᱷᱤᱠ ᱟᱹᱰᱤ ᱥᱟᱺᱜᱤᱧ ᱪᱟᱞᱟᱜ ᱞᱟᱜᱟᱜᱼᱟ ᱚᱸᱰᱮ ᱜᱮ ᱟᱨ ᱛᱩᱯᱩ ᱠᱚᱦᱚᱸ
ᱦᱮᱸ ᱦᱮᱸ ᱟᱹᱞᱤᱧ ᱦᱚᱸ ᱚᱱᱠᱟ ᱞᱤᱧ ᱟᱸᱡᱚᱢ ᱵᱟᱲᱟ ᱟᱠᱟᱫᱟ ᱯᱟᱹᱦᱤᱞ ᱚᱱᱠᱟ ᱡᱷᱟᱨᱱᱟ ᱠᱷᱚᱡ ᱠᱚ ᱟᱹᱜᱩᱭᱮᱫ ᱛᱟᱦᱮᱸᱫ ᱫᱟᱜ
ᱦᱚ ᱦᱚ ᱟᱹᱰᱤ ᱥᱟᱯᱷᱟ ᱜᱮ ᱯᱷᱟᱹᱨᱭᱟᱹ ᱜᱮ ᱫᱟᱜ
ᱦᱩᱸ ᱦᱩᱸ ᱦᱩᱸ ᱦᱩᱸ ᱟᱨ ᱟᱞᱮ ᱦᱚᱸ ᱡᱩᱫᱤ ᱠᱚᱞ ᱠᱚ ᱵᱟᱹᱲᱤᱡᱚᱜᱼᱟ ᱛᱟᱦᱞᱮ ᱟᱹᱰᱤ ᱡᱷᱟᱹᱞ ᱪᱟᱞᱟᱜ ᱦᱩᱭᱩᱜ ᱛᱟᱞᱮᱭᱟ ᱢᱤᱫ ᱞᱤᱴᱟᱨ ᱢᱤᱫ ᱢᱟᱱᱮ ᱢᱤᱫ ᱠᱤᱞᱳᱢᱤᱴᱟᱨ ᱜᱟᱱ ᱯᱩᱨᱟᱹ ᱪᱟᱞᱟᱜ ᱞᱟᱜᱟᱜᱼᱟ ᱩᱱᱟᱹᱜ ᱡᱷᱤᱞ ᱫᱟᱜ ᱟᱹᱜᱩ ᱥᱟᱭᱠᱤᱞ ᱠᱚᱛᱮᱞᱮ ᱟᱹᱜᱩ ᱵᱟᱲᱟᱭᱟ᱾ ᱪᱮᱫ ᱵᱤᱱ ᱪᱤᱠᱟᱹᱭᱟ ᱜᱤᱭᱟᱹ ᱫᱟᱜ ᱠᱚ ᱞᱟᱜᱟᱜ ᱜᱮᱭᱟ ᱦᱮᱭ ᱥᱮ
ᱫᱟᱜ ᱵᱟᱝᱠᱷᱟᱱ ᱫᱚᱛᱚ ᱦᱚᱲ ᱫᱚ ᱵᱟᱵᱚᱱ ᱵᱟᱧᱪᱟᱣ ᱫᱟᱲᱮᱼᱟ ᱫᱟᱜ ᱫᱚ ᱧᱩ ᱛᱮᱜᱮ ᱞᱟᱜᱟᱜᱼᱟ
ᱦᱳᱭ
ᱫᱟᱨᱮ ᱜᱮ ᱛᱚ ᱟᱵᱚᱣᱟᱜ ᱤᱭᱟᱹ ᱫᱚ
ᱦᱩᱸ ᱡᱤᱣᱤ ᱚᱱᱟ
ᱦᱮᱸ ᱦᱮᱸ ᱫᱟᱜ ᱨᱮᱜᱮ ᱡᱤᱣᱤ ᱦᱮᱸ
ᱟᱨ ᱡᱟ ᱯᱚᱨᱤᱢᱟᱱ ᱥᱤᱛᱩᱝ ᱫᱟᱭ ᱢᱟᱱᱮ ᱫᱟᱜ ᱫᱚ ᱪᱟᱵᱟ ᱪᱟᱵᱟ ᱦᱚᱸ ᱫᱟᱲᱮᱭᱟ ᱛᱟᱵᱚᱱᱟ
ᱦᱩᱸ ᱦᱩᱸ ᱟᱹᱰᱤ ᱟᱹᱰᱤ ᱡᱳᱨᱮ ᱥᱤᱛᱩᱝ ᱫᱟᱭ ᱡᱟ ᱜᱚᱨᱚᱢ ᱵᱩᱡᱷᱟᱹᱜ ᱵᱩᱡᱟᱹᱜ ᱠᱟᱱᱟ ᱩᱱᱟᱹᱜ ᱜᱚᱨᱚᱢ ᱢᱟᱱᱮ ᱥᱚᱛᱤ ᱮᱛᱚ ᱜᱚᱨᱚᱢ ᱵᱩᱡᱷᱟᱹᱜ ᱠᱟᱱᱟ ᱜᱤᱫᱽᱨᱟᱹ ᱠᱚᱦᱚᱸ ᱵᱟᱠᱚ ᱛᱟᱦᱮᱸ ᱫᱟᱲᱮᱭᱟᱜ ᱠᱟᱱᱟ ᱥᱮ ᱱᱚᱝᱠᱟ ᱚᱲᱟᱜ ᱨᱮ ᱛᱟᱦᱮᱸ ᱵᱟᱝ ᱜᱟᱱᱚᱜ ᱠᱟᱱᱟ
ᱦᱩᱸ ᱦᱩᱸ ᱟᱨ ᱤᱭᱟᱹ ᱟᱨ ᱫᱟᱨᱮ ᱦᱚᱸᱛᱚ ᱠᱷᱩᱵ ᱮᱠᱴᱟ ᱫᱚ ᱵᱟᱹᱱᱩᱜᱼᱟ ᱡᱮᱴᱤᱡ ᱴᱤᱡ ᱵᱩᱱ ᱩᱢᱩᱞᱚᱜᱼᱟ ᱦᱚᱭ ᱥᱮ ᱢᱚᱱᱮ ᱫᱚ ᱡᱮ ᱱᱟ ᱤᱭᱟᱹ ᱦᱟᱸᱰᱮ ᱱᱟᱰᱮ ᱢᱤᱫ ᱴᱮᱱ ᱵᱤᱱ ᱧᱮᱞᱟ ᱢᱤᱫᱴᱮᱱ ᱜᱟᱱ ᱢᱮᱱᱟᱜᱼᱟ ᱚᱱᱟᱨᱮ ᱚᱱᱟᱨᱮ‌ ᱩᱢᱩᱞ ᱠᱟᱛᱮ ᱠᱚᱱᱚ ᱞᱟᱵᱷ ᱵᱚᱞ ᱢᱟᱱᱮ ᱥᱟᱸᱛᱤ ᱵᱟᱝ ᱵᱩᱡᱟᱹ ᱡᱩᱫᱤ ᱜᱟᱡᱮ ᱫᱟᱨᱮ ᱛᱟᱦᱮᱸ ᱠᱚᱜᱼᱟ ᱯᱩᱨᱟᱹ ᱪᱷᱟᱛᱟ ᱞᱮᱠᱟ ᱵᱤᱱ ᱵᱩᱡᱽ ᱠᱮᱭᱟ ᱦᱳᱭ ᱥᱮ
ᱦᱮᱸ ᱟᱨᱞᱚ ᱨᱚᱦᱚᱭ ᱞᱮᱠᱷᱟᱱ ᱚᱸᱰᱮ ᱫᱚ ᱚᱲᱟᱜ ᱠᱷᱚᱱᱟᱜ ᱦᱚᱸ ᱫᱟᱨᱮ ᱞᱟᱛᱟᱣ ᱫᱚ ᱠᱟᱹᱴᱤᱡ ᱟᱹᱰᱤ ᱨᱮᱭᱟᱲ ᱥᱟᱹᱦᱤᱡ ᱵᱩᱡᱟᱹᱜᱟ ᱥᱮ
ᱦᱮᱸ ᱟᱨ ᱱᱚᱛᱮ ᱱᱤᱛᱚᱜ ᱯᱷᱮᱱ ᱛᱚ ᱯᱩᱨᱟᱹ ᱪᱮᱫ ᱞᱤᱧ ᱞᱟᱹᱭᱟ ᱯᱩᱨᱟᱹ ᱞᱚᱞᱚᱜ ᱜᱮ ᱵᱩᱡᱩᱜᱼᱟ
ᱦᱮᱸ ᱦᱮᱸ ᱵᱟᱝ ᱠᱚᱱᱚ ᱥᱟᱱᱛᱤ ᱵᱟᱝ ᱵᱩᱡᱟ. ᱟᱨ ᱱᱤᱛᱚᱜ ᱫᱟᱨᱮ ᱠᱚᱦᱚᱸ ᱚᱱᱟ ᱠᱚ ᱢᱟᱜ ᱫᱟᱠᱚ ᱢᱟᱜ ᱫᱚ ᱩᱪᱤᱛ ᱵᱟᱝ ᱠᱟᱱᱟ ᱟᱵᱚ ᱫᱚ ᱫᱟᱨᱮ ᱫᱚ ᱨᱚᱦᱚᱭ ᱨᱚᱦᱚᱭ ᱩᱪᱤᱛ ᱠᱟᱱ ᱛᱟᱵᱚᱱᱟ ᱫᱟᱨᱮ ᱡᱮᱢᱚᱱ ᱵᱚᱸ ᱨᱚᱦᱚᱭ ᱢᱟᱵᱚᱱ ᱯᱚᱨᱤᱵᱮᱥ
ᱵᱮᱱᱟᱣ ᱫᱟ ᱦᱚᱭ ᱥᱮ
ᱦᱮᱸ ᱟᱵᱚ ᱯᱚᱨᱵᱮᱥ ᱜᱤ ᱵᱟᱝ ᱪᱟ ᱫᱚᱦᱚᱭᱟᱵᱚᱱ ᱦᱩᱸ ᱦᱩᱸ ᱫᱟᱨᱮ ᱨᱚᱦᱚᱭ ᱦᱚᱸ ᱞᱟᱠ ᱼᱟ
ᱦᱮᱸ ᱦᱮᱸ
ᱦᱳᱭ ᱦᱮᱸ ᱦᱮᱸ
ᱡᱟᱦᱟᱸ ᱞᱮᱠᱟ ᱵᱚᱱ ᱢᱟᱱᱮ ᱵᱚᱱ ᱢᱟᱜ ᱫᱟᱵᱚᱱ ᱚᱱᱠᱟ ᱜᱮ ᱡᱩᱫᱤ ᱵᱚᱱ ᱨᱚᱦᱚᱭ ᱤᱫᱤ ᱠᱮᱭᱟ ᱛᱟᱦᱞᱮ ᱢᱟᱱᱮ ᱟᱹᱰᱤ ᱵᱷᱟᱹᱜᱤ ᱠᱚᱜ ᱜᱮᱭ
ᱟᱫᱚ ᱩᱱᱟᱹᱜ ᱫᱚ ᱵᱟᱵᱚᱱ ᱨᱚᱦᱚᱭᱟ ᱥᱩᱫᱩ ᱜᱮᱵᱚᱱ ᱢᱟᱜ ᱤᱫᱤᱭᱟᱜ ᱠᱟᱱᱟ ᱨᱚᱦᱚᱭ ᱞᱟᱠ ᱵᱷᱮ ᱠᱟᱹᱴᱮᱡ ᱟᱵᱚ ᱯᱚᱨᱤᱵᱮᱥ ᱠᱚᱦᱚᱸ ᱵᱷᱟᱜᱤ ᱛᱟᱦᱮᱱᱟ ᱦᱩ ᱠᱳᱚᱱᱳ ᱚᱥᱩᱵᱤᱫᱟ ᱢᱮᱱᱟᱜᱼᱟ ᱡᱮ ᱡᱚᱛᱚ ᱫᱟᱨᱮ ᱵᱚᱱ ᱢᱟᱜᱮᱫᱟ ᱟᱵᱚ ᱚᱠᱥᱤᱡᱮᱱ ᱨᱮᱱᱟᱜ ᱦᱚᱛᱚ ᱯᱨᱚᱵᱽᱞᱮᱢ ᱦᱩᱭᱩᱜᱼᱟ ᱥᱮ
ᱦᱩᱸ ᱦᱩᱸ ᱟᱵᱚ ᱫᱚᱦᱟᱸᱜ ᱟᱵᱚ ᱫᱚᱦᱟᱸᱜ ᱴᱷᱤᱠ ᱜᱮᱵᱚᱱ ᱵᱩᱡ ᱮᱫᱟ ᱟᱵᱚ ᱟᱵᱚ ᱟᱵᱚ ᱠᱷᱚᱱ ᱦᱟᱸᱜ ᱯᱚᱨᱮ ᱛᱮᱱ ᱠᱚ ᱦᱟᱸᱜ ᱩᱱᱠᱩᱣᱟᱜ ᱚᱠᱥᱤᱡᱮᱱ ᱨᱮᱱᱟᱜ ᱵᱚᱦ
ᱡᱚᱛᱚ ᱡᱚᱛᱚ ᱢᱟᱱᱮ ᱫᱟᱨᱮ ᱡᱚᱝᱜᱚᱞ ᱠᱚ ᱢᱟᱜ ᱪᱟᱵᱟᱭᱟᱢ ᱠᱷᱟᱹᱞᱤ ᱚᱲᱟᱜ ᱜᱮᱢ ᱵᱮᱱᱟ ᱵᱟᱭᱩ ᱫᱷᱩᱥᱚᱱ ᱦᱩᱭᱩᱜᱼᱟ ᱥᱚᱵᱽᱫᱚ ᱫᱷᱩᱥᱚᱱ ᱦᱩᱭᱩᱜᱼᱟ ᱮᱱᱟ. ᱛᱟᱭᱚ ᱜᱟᱲᱤ ᱠᱚ ᱦᱩᱭ ᱟᱠᱟᱱᱟ ᱥᱮ ᱦᱮᱸ ᱟᱨ ᱚᱱᱠᱟ ᱱᱤᱥᱟ. ᱨᱮᱱᱟᱜ ᱦᱚᱸ ᱯᱨᱚᱵᱽᱞᱮᱢ ᱦᱩᱭᱩᱜ ᱛᱟᱵᱚᱱᱟ ᱥᱟᱸᱥ ᱨᱮᱱᱟᱜ ᱦᱚᱸ
ᱦᱩᱸ ᱦᱩᱸ ᱦᱩᱸ
ᱦᱩᱭᱩᱜ ᱛᱟᱵᱚᱱᱟ ᱚᱠᱥᱤᱡᱮᱱ ᱠᱤᱨᱤᱧ ᱠᱟᱛᱮ
ᱦᱩᱸ ᱦᱩᱸ ᱟᱫᱚ ᱦᱮᱸ ᱚᱱᱠᱟᱜ ᱜᱮ ᱞᱟᱜᱟᱜᱼᱟ ᱦᱟᱸᱜ ᱧᱮᱞ ᱵᱤᱱ ᱦᱟᱸᱜ ᱯᱚᱨᱚᱵᱚᱨᱛᱤ ᱠᱟᱞ ᱨᱮ ᱚᱠᱥᱤᱡᱮᱱ ᱠᱤᱨᱤᱧ ᱠᱟᱛᱮᱫ ᱞᱟᱜᱟᱣ ᱦᱩᱭᱩᱜᱼᱟ
ᱜᱚᱴᱟᱜ ᱜᱮ ᱡᱩᱫᱤ ᱡᱚᱝᱜᱚᱞ ᱠᱚ ᱨᱟᱹᱯᱩ ᱠᱟᱛᱮᱫ ᱚᱲᱟᱜ ᱜᱮᱢ ᱵᱮᱱᱟᱣ ᱛᱟᱢ ᱠᱷᱟᱱ
ᱦᱩᱸ ᱦᱩᱸ ᱦᱩᱸ ᱟᱨ ᱵᱟᱝ ᱟᱫᱚ ᱱᱚᱜᱠᱟ ᱱᱤᱭᱚᱢ ᱠᱚ ᱪᱞᱩ ᱠᱟᱫᱟ ᱥᱚᱨᱠᱟᱨ ᱡᱮ ᱱᱤᱛᱚ ᱫᱚ ᱢᱟᱱᱮ ᱢᱟᱱᱮ ᱡᱚᱱᱚᱥᱚᱝᱠᱷᱟ ᱵᱚᱱ ᱵᱟᱹᱲᱛᱤᱜ ᱠᱟᱱᱟ ᱥᱮ ᱟᱫᱚ ᱚᱱᱟ ᱦᱚᱛᱮ ᱛᱮᱜᱮᱛᱚ ᱫᱟᱨᱮ ᱠᱚ ᱢᱟᱜ ᱠᱟᱛᱮᱫ ᱚᱲᱟᱜ ᱫᱚᱵᱚᱱ ᱵᱮᱱᱟᱣᱫᱟ ᱟᱫᱚ ᱪᱮᱫ ᱟᱫᱚ ᱦᱟᱱᱮ ᱱᱤᱭᱚᱢ ᱠᱚ ᱪᱟᱹᱞᱩᱣ ᱣᱟᱠᱟᱫᱟ ᱠᱚ ᱤᱭᱟᱹ ᱵᱟᱭᱨᱟ ᱜᱤᱫᱽᱨᱟᱹ ᱢᱟᱱᱮ ᱠᱚ ᱦᱩᱭ ᱦᱚᱪᱚ ᱠᱚᱣᱟ ᱟᱫᱚ ᱚᱱᱟ ᱠᱚ ᱵᱟᱹᱲᱛᱤ ᱫᱚ ᱵᱟᱝ ᱦᱟᱛᱟᱣ ᱜᱟᱱᱚᱜ ᱟᱵᱚ ᱯᱟᱹᱦᱤᱞ ᱦᱚᱲ ᱫᱚ ᱟᱨᱚ ᱜᱟᱡᱮ ᱠᱚ ᱦᱩᱭ ᱠᱟᱱ ᱛᱟᱵᱚᱱᱟ ᱛᱚᱮ ᱜᱟᱡᱮ ᱠᱚ ᱦᱩᱭ ᱜᱚᱜᱚ ᱵᱟᱵᱟ
ᱥᱩᱫᱩ ᱯᱤᱥᱛᱮ ᱠᱩᱲᱤ ᱜᱤᱫᱽᱨᱟᱹ ᱠᱚ ᱦᱩᱭᱩᱜ ᱛᱟᱹᱣ ᱨᱮᱦᱚ ᱵᱟᱨᱭᱟ ᱜᱮ ᱠᱚᱲᱟ ᱜᱤᱫᱽᱨᱟᱹ ᱠᱷᱚᱱ ᱠᱚᱲᱟ ᱜᱤᱫᱽᱨᱟᱹ ᱜᱮ ᱵᱟᱨᱭᱟ ᱜᱮ ᱛᱟᱹᱣ ᱨᱮ ᱦᱚᱸ ᱵᱟᱨ ᱫᱤᱠ ᱠᱷᱚᱜᱼᱟ
ᱠᱚᱲᱟ ᱠᱚᱲᱟ ᱜᱤᱫᱟᱹᱨ ᱵᱟᱠᱚ ᱦᱩᱭ ᱞᱮᱱᱟ ᱛᱚ ᱢᱟᱱᱮ ᱟᱫᱚ ᱦᱩᱭ ᱤᱫᱤ ᱜᱮᱭᱟ ᱠᱚ ᱦᱩᱭ ᱤᱫᱤᱜ
ᱦᱟᱛᱟᱣ ᱤᱫᱤ ᱠᱚᱣᱟ ᱠᱚ ᱢᱟᱱᱮ ᱠᱚᱲᱟ ᱜᱤᱫᱽᱨᱟᱹ ᱠᱚᱭᱚᱜ ᱠᱟᱠᱚᱣᱟ ᱠᱚᱲᱟ ᱜᱤᱫᱽᱨᱟᱹ ᱤᱭᱟᱹ ᱨᱮᱱ ᱤᱱᱟᱹᱜ ᱠᱚᱲᱟᱯᱮ ᱢᱤᱫ ᱴᱮᱱ ᱵᱚᱝᱥᱚ ᱫᱷᱚᱨ ᱫᱚ ᱞᱟᱜᱟᱜ ᱜᱮᱭᱟᱭ ᱥᱮ ᱠᱩᱲᱤ ᱫᱽᱨᱟᱹ ᱫᱚᱢ ᱡᱟᱸᱣᱟᱭ ᱠᱟᱭᱟ ᱠᱩᱲᱤ ᱜᱤᱫᱽᱨᱟᱹ ᱠᱚᱱ ᱦᱤᱡᱩᱜ ᱟᱭ ᱟᱢ ᱧᱮᱧᱮᱞ ᱫᱚ ᱠᱩᱲᱤ ᱠᱚᱫᱚ ᱵᱟᱭ ᱦᱤᱡᱩᱜᱼᱟ ᱟᱭ ᱠᱚᱲᱟ ᱜᱤᱫᱽᱨᱟᱹ ᱜᱮ ᱧᱮᱞ ᱢᱮᱭᱟᱭ ᱟᱫᱚ ᱚᱱᱟ ᱦᱚᱛᱮᱡ ᱛᱮᱜᱮ
ᱢᱤᱫ ᱯᱳᱠᱠᱷᱮ ᱫᱚ ᱱᱮᱛᱟᱨ ᱫᱚ ᱠᱚᱲᱟ ᱜᱤᱫᱽᱨᱟᱹ ᱠᱩᱲᱤ ᱜᱤᱫᱽᱨᱟᱹ ᱱᱤᱛᱳᱜ ᱫᱚ ᱥᱚᱢᱟᱱ ᱜᱮ ᱞᱟᱹᱭᱜᱟᱱᱚᱜ-ᱟ ᱦᱳᱭ ᱥᱮ ᱠᱚᱲᱟ ᱜᱤᱫᱽᱨᱟᱹ ᱡᱟᱦᱟᱭ ᱪᱤᱠᱟᱹ ᱫᱟᱲᱮᱜᱼᱟ ᱠᱩᱲᱤ ᱜᱤᱫᱟᱹᱨ ᱦᱚᱸ ᱚᱱᱟᱭ ᱪᱤᱠᱟᱹ ᱫᱟᱲᱮᱜᱼᱟ
ᱦᱮᱸ ᱦᱮᱸ ᱦᱮᱸ
ᱱᱤᱛᱚᱜ ᱫᱚ ᱩᱱᱠᱤᱱ ᱫᱚ ᱥᱚᱢᱟᱱ ᱜᱮ ᱥᱟᱵ ᱠᱟᱹᱠᱤᱱ ᱦᱩᱭᱩᱜ ᱛᱟᱢᱟ ᱱᱤᱛᱚᱜ ᱫᱚ ᱟᱫᱚ ᱠᱚᱲᱟ ᱜᱤᱫᱽᱟᱹᱨ ᱠᱚᱣᱟᱜ ᱫᱚ ᱵᱟᱝ ᱞᱟᱜᱟᱢᱮ ᱢᱟᱱᱮ ᱵᱩᱦᱩ ᱠᱤᱪᱷᱩ ᱰᱮᱵᱷᱞᱚᱯ ᱦᱮᱡ ᱟᱠᱟᱱᱟ ᱥᱮ ᱱᱤᱛᱚᱜ ᱫᱚ ᱞᱟᱦᱟ ᱛᱮᱫᱚ ᱚᱠᱟ ᱵᱟᱵᱚᱱ ᱪᱟᱞᱟᱜ ᱢᱟᱱᱮ ᱠᱩᱲᱤ ᱜᱤᱫᱟᱹᱨ ᱠᱚ ᱚᱠᱟ ᱛᱮᱦᱚ ᱵᱟᱵᱚᱱ ᱩᱰᱩᱠ ᱫᱟᱲᱮᱭᱟᱜ ᱛᱟᱦᱮᱸᱫ
ᱵᱟ ᱵᱟ ᱮᱦᱮᱜ ᱮᱦᱮᱜ ᱮᱦᱮᱜ ᱮᱦᱮᱜ ᱱᱤᱛᱚᱜ ᱫᱚ ᱠᱟᱹᱴᱤᱡ ᱱᱤᱛᱚᱜ ᱫᱚ ᱠᱟᱹᱴᱤᱡ ᱛᱚ ᱩᱰᱩᱜ ᱜᱟᱱᱚᱜ ᱠᱟᱱᱟ ᱵᱚᱦᱩᱛ ᱴᱟ ᱩᱰᱩᱜ ᱜᱟᱱᱚᱜ ᱠᱟᱱᱟ ᱟᱨ ᱦᱚᱸ ᱦᱚᱸ ᱚᱱᱟ ᱚᱱᱟ ᱤᱭᱟᱹ ᱠᱚ ᱜᱷᱚᱴᱚᱱᱟ ᱠᱚ ᱜᱷᱚᱴᱟᱣ ᱯᱚᱨᱮ ᱠᱷᱚᱱ ᱫᱚ ᱟᱫᱚ ᱱᱚᱝᱠᱟ ᱢᱟᱱᱮ ᱟᱨᱚ ᱠᱟᱹᱴᱤᱡ ᱥᱮᱯᱴᱤ ᱥᱟᱦᱤᱡ ᱛᱟᱦᱮᱸ ᱫᱚᱨᱠᱟᱨ ᱠᱩᱲᱤ ᱜᱤᱫᱽᱨᱟᱹ ᱦᱚᱸ ᱡᱟᱦᱟᱸᱛᱮᱢ ᱪᱟᱞᱟᱜᱼᱟ ᱴᱷᱤᱠ ᱥᱮᱯᱴᱤ ᱥᱟᱦᱤᱡ ᱪᱟᱞᱟᱜ ᱢᱮ
ᱢᱟᱱᱮ ᱯᱩᱨᱟᱹ ᱯᱩᱨᱤ ᱫᱚ ᱟᱹᱣᱨᱤ ᱵᱚᱱ ᱥᱟᱫᱷᱤᱱᱚᱜ-ᱟ
ᱯᱩᱨᱟᱹᱯᱩᱨᱤ ᱫᱚ ᱟᱹᱣᱨᱤ ᱵᱚᱱ ᱥᱟᱹᱫᱷᱤᱱᱚᱜᱼᱟ ᱠᱟᱱᱟ ᱦᱩᱸ ᱡᱟ ᱚᱵᱚᱥᱛᱷᱟ ᱦᱤᱛᱚᱜ
ᱦᱚᱭ ᱟᱹᱰᱤ ᱯᱨᱟᱭ ᱜᱮ ᱤᱱᱡᱤᱭᱚ ᱠᱚᱨᱮ ᱧᱮᱞ ᱵᱤᱱ ᱯᱷᱮᱥᱵᱩᱠ ᱠᱚᱨᱮ ᱧᱮᱞ ᱵᱤᱱ ᱯᱟᱨᱟᱭ ᱜᱮ ᱯᱩᱨᱟᱹ ᱚᱸᱰᱮ ᱚᱱᱠᱟᱱᱟᱜ ᱠᱷᱚᱵᱚᱨ ᱜᱮᱢ ᱟᱸᱡᱚᱢᱟ ᱦᱳᱭᱥᱮ ᱡᱟᱦᱟᱸ ᱜᱮᱢ ᱠᱷᱩᱞᱟᱹᱣᱟ ᱥᱩᱫᱩᱜ ᱚᱱᱟᱜᱮᱢ ᱧᱮᱞᱟ ᱟᱹᱞᱤᱧ ᱠᱤᱪᱷᱩ ᱛᱮᱞᱤᱧ ᱜᱤᱨᱤ ᱧᱮᱞ ᱞᱮᱫᱮ ᱥᱮᱛᱟᱜ ᱵᱮᱲᱟ ᱚᱱᱠᱟ ᱢᱮᱫᱴᱮᱡ ᱠᱩᱲᱤ ᱜᱤᱫᱟᱹᱨ ᱠᱚ ᱠᱩᱲᱤ ᱜᱤᱫᱟᱹᱨ ᱜᱚᱡ ᱠᱮᱫᱮᱭᱟ ᱫᱟᱜ ᱨᱮᱠᱚ ᱠᱷᱟᱸᱡᱚ ᱟᱠᱟᱫᱮᱭᱟ
ᱦᱚᱸ ᱦᱚᱸ ᱦᱚᱸ ᱦᱚᱸ ᱦᱚᱸ ᱦᱩᱸ ᱚᱱᱠᱟ ᱜᱮ ᱚᱱᱠᱟ ᱜᱮ ᱠᱷᱟᱹᱞᱤ ᱟᱸᱡᱚᱢᱚᱜ ᱠᱟᱱᱟ ᱟᱨ ᱟᱞᱮ ᱴᱷᱮᱱ ᱦᱚᱸ ᱢᱤᱫᱴᱮᱱ ᱚᱱᱠᱟ ᱢᱟᱱᱮ ᱢᱮᱫᱴᱮᱝ ᱠᱩᱲᱤ ᱜᱤᱫᱽᱨᱟᱹ ᱢᱟᱱᱮ ᱛᱟᱦᱮᱸ ᱠᱟᱱᱟᱭ ᱥᱟᱨᱮᱝᱜᱟ ᱥᱮᱫᱨᱮᱱ ᱟᱫᱚ ᱟᱫᱚ ᱠᱚ ᱫᱚ ᱟᱭᱟᱜ ᱟᱹᱛᱩ ᱨᱮᱱ ᱚᱱᱠᱟ ᱟᱭᱟᱜ ᱟᱹᱛᱩ ᱢᱟᱱᱮ ᱯᱟᱥᱮᱡ ᱯᱟᱥᱮ ᱯᱟᱲᱟ ᱨᱮᱱ ᱚᱱᱠᱟ ᱢᱤᱫᱴᱮᱱ ᱠᱚᱲᱟ ᱜᱤᱫᱽᱨᱟᱹ ᱥᱟᱶ ᱚᱱᱠᱟ ᱤᱭᱟᱹ ᱛᱟᱦᱮᱸ ᱠᱟᱱ ᱛᱟᱭᱟ ᱥᱚᱢᱯᱚᱨᱠ ᱠᱚ ᱛᱟᱦᱮᱸ ᱠᱟᱱ ᱛᱮᱭ ᱱᱚᱝᱠᱟ ᱠᱩᱲᱤ ᱜᱤᱫᱽᱨᱟᱹ ᱞᱮᱵᱮᱫᱽ ᱛᱤᱜᱤ
ᱥᱮ ᱡᱟᱦᱟᱱᱟᱜ ᱵᱮᱱ ᱟᱡᱚᱢ ᱫᱚ
ᱟᱵᱤᱱᱟᱜ ᱵᱮᱠᱜᱨᱟᱣᱩᱸᱰ ᱴᱷᱮᱱ ᱫᱚ ᱟᱞᱤᱧ ᱫᱚ ᱵᱟᱞᱤᱧ ᱟᱸᱡᱚᱢ ᱮᱫᱟ ᱪᱮᱫ ᱦᱚᱸ
ᱚ ᱚ ᱴᱷᱤᱠ ᱜᱮᱭᱟ ᱠᱟᱨᱚᱱ ᱨᱟᱥᱛᱟ ᱫᱷᱟᱨᱮ ᱨᱮ ᱨᱩᱢ ᱢᱮᱱᱟᱜ ᱛᱟᱞᱮᱭᱟ ᱛᱚ ᱟᱫᱚ ᱫᱚᱢᱮ ᱜᱟᱹᱰᱤ ᱥᱟᱰᱮ ᱟᱸᱡᱚᱢᱚᱜ ᱠᱟᱱ ᱜᱮᱭᱟ
ᱟᱪᱪᱷᱟ ᱟᱪᱪᱷᱟ ᱟᱪᱪᱷᱟ ᱛᱟᱦᱮ ᱚᱱᱮ ᱚᱱᱠᱟ ᱩᱱᱤ ᱩᱱᱤ ᱠᱩᱲᱤ ᱜᱤᱫᱽᱨᱟᱹ ᱦᱚᱸ ᱜᱚᱡ ᱟᱫᱚ ᱠᱩᱧ ᱨᱮᱠᱚ ᱥᱟᱢᱵᱟᱣ ᱠᱟᱫᱮᱭᱟ ᱠᱚ
ᱠᱩᱧ ᱨᱮ
ᱦᱮᱸ ᱜᱚᱡ ᱠᱟᱛᱮᱜ ᱠᱩᱧ ᱨᱮᱠᱚ ᱥᱟᱢᱵᱟᱣ ᱠᱟᱫᱮ ᱠᱷᱟᱱ ᱟᱫᱚ ᱠᱷᱟᱱ ᱫᱚ ᱛᱟᱦᱞᱮ ᱚᱠᱟ ᱯᱚᱨᱮᱛᱮ ᱟᱫᱚ ᱯᱩᱞᱤᱥ ᱠᱚ ᱦᱮᱡ ᱱᱟᱠᱚ ᱠᱩᱲᱤ ᱜᱤᱫᱽᱨᱟᱹ ᱟᱜ ᱠᱷᱳᱡᱽ ᱠᱚ ᱦᱟᱛᱟᱣ
ᱦᱮᱸ ᱟᱫᱚ ᱟᱵᱚ ᱪᱤᱠᱟᱹ ᱛᱮᱠᱚ ᱵᱩᱡᱽ ᱠᱮᱫᱮᱭᱟ ᱡᱮ ᱱᱚᱰᱮ ᱠᱩᱧ ᱨᱮ ᱢᱮᱱᱟᱭᱟ ᱵᱩᱞᱤᱥ
ᱟᱫᱚ ᱚᱸᱰᱮ ᱢᱮᱭᱟᱝ ᱠᱷᱚᱱᱮ ᱪᱟᱯᱮ ᱟᱠᱟᱱᱟ ᱟᱹᱰᱤ ᱫᱤᱱ ᱦᱩᱭ ᱠᱟᱱᱟᱭ ᱪᱟᱯᱮ ᱟᱠᱟᱱᱟᱭ ᱟᱫᱚ ᱦᱮᱸ ᱟᱨ ᱯᱩᱨᱟᱹ ᱨᱟᱠᱟᱵ ᱠᱟᱱᱟᱭ ᱧᱤᱨᱚᱜ ᱠᱟᱱᱟᱭ ᱡᱮ ᱠᱩᱲᱤ ᱜᱤᱫᱽᱨᱟᱹ ᱡᱟᱦᱟᱸᱭ ᱜᱮ ᱠᱚ ᱪᱟᱞᱟᱣ ᱜᱩᱯᱤ ᱠᱚ ᱧᱟᱢ ᱠᱟᱫᱮᱭᱟ ᱠᱚ
ᱠᱩᱧ ᱫᱚ ᱵᱟᱯᱮ ᱵᱮᱵᱚᱦᱟᱨ ᱛᱟᱦᱮᱸᱫ
ᱵᱟᱝ ᱵᱟᱝ ᱚᱸᱰᱮ ᱫᱚ ᱢᱤᱫᱴᱮᱱ ᱦᱟᱱᱤ ᱟᱹᱰᱤ ᱠᱷᱮᱛ ᱦᱟᱱᱛᱮ ᱨᱮ ᱠᱩᱧ ᱛᱟᱦᱮᱸ ᱠᱟᱱᱟ ᱚᱠᱚᱭ ᱦᱚᱸ ᱵᱟᱠᱚ ᱵᱟᱲᱟᱭᱟ ᱦᱮᱸ ᱦᱮᱸ ᱚᱠᱚᱭ ᱦᱚᱸ ᱚᱱᱟ ᱠᱚ ᱨᱮᱱᱟᱜ ᱠᱷᱚᱵᱚᱨ ᱚᱠᱚᱭ ᱠᱷᱟᱱ ᱚᱠᱚᱭ ᱦᱚᱸ ᱵᱟᱝ
ᱦᱩᱸ ᱦᱩᱸ
ᱠᱷᱟᱭᱨ ᱡᱚᱛᱚ ᱠᱤᱪᱷᱩ ᱢᱚᱵᱟᱭᱤᱞ ᱠᱚᱦᱚᱸ ᱚᱸᱰᱮ ᱜᱮ ᱠᱷᱟᱹᱲ ᱦᱚᱴᱚ ᱟᱠᱟᱫ ᱛᱟᱭᱟᱭ ᱯᱟᱨᱥ ᱠᱚᱦᱚᱸ ᱦᱚᱸ ᱟᱨ ᱢᱤᱫᱴᱮᱱ ᱠᱟᱴ ᱨᱮ ᱛᱚᱞ ᱠᱟᱛᱮᱜ ᱠᱚ ᱥᱟᱢᱵᱟᱣ ᱠᱟᱫᱮᱭᱟ ᱠᱚ
ᱟᱪᱪᱷᱟ ᱟᱪᱪᱷᱟ ᱡᱟᱛᱮ ᱵᱟᱭ ᱨᱟᱠᱟᱵ ᱫᱟᱲᱮᱭᱟᱜ ᱢᱟ ᱦᱚᱭ ᱥᱮ ᱛᱟᱦᱚᱞᱮ ᱚᱱᱟ ᱫᱚ ᱱᱤᱥᱪᱚᱭ ᱢᱤᱫ ᱦᱚᱲ ᱫᱚ ᱵᱟᱭ ᱛᱟᱦᱮᱸ ᱠᱟᱱᱟ ᱦᱚᱭ ᱥᱮ ᱡᱮᱡᱚᱱᱮᱢ ᱢᱮᱱ ᱩᱱᱟᱹᱜ ᱠᱩᱲᱤ ᱜᱤᱫᱽᱨᱟᱹᱢ ᱛᱚᱞ ᱜᱮᱠᱚ ᱠᱷᱟᱱ ᱦᱚᱭ ᱢᱟᱱᱮ ᱵᱚᱦᱩ ᱵᱮᱯᱟᱨ ᱢᱟᱱᱮ ᱵᱟᱨ ᱯᱮ ᱦᱚᱲ ᱫᱚ ᱞᱟᱜᱟᱜ ᱜᱮᱭᱟ᱾
ᱦᱮᱸ ᱦᱮᱸ ᱦᱮᱸ ᱟᱫᱚ ᱠᱚ ᱟᱨᱚ ᱠᱷᱩᱫᱟᱹᱣ ᱠᱷᱩᱫᱟᱹᱣ ᱛᱮᱠᱚ ᱫᱟᱞ ᱠᱟᱫᱮᱭᱟ ᱜᱚᱡ ᱠᱟᱫᱮᱭᱟ ᱠᱚ᱾
ᱚ-ᱚ-ᱚ ᱤᱢᱟ ᱛᱤᱱᱟᱹᱜ ᱠᱚᱥᱴᱚ ᱣᱟᱠᱟᱱᱟ ᱛᱟᱦᱚᱞᱮ ᱦᱚᱭ ᱥᱮ᱾
ᱠᱩᱲᱤ ᱜᱤᱫᱽᱨᱟᱹ ᱢᱤᱫᱴᱮᱱ ᱜᱮ ᱛᱟᱦᱮᱸ ᱠᱟᱱᱟᱭ ᱟᱡ ᱜᱮ ᱡᱟᱦᱟᱸ ᱛᱤᱱᱟᱹᱜ ᱮ ᱡᱟᱦᱟᱸ ᱪᱤᱠᱟᱹᱭ ᱛᱟᱦᱮᱫ ᱚᱱᱟ ᱜᱮ ᱚᱲᱟᱜ ᱨᱮ ᱠᱚ ᱤᱭᱟᱹ ᱛᱟᱦᱮᱸᱱ ᱟᱨ ᱚᱲᱟᱜ ᱨᱮᱫᱚ ᱚᱠᱚᱭ ᱟᱡ ᱯᱟᱴᱮ ᱵᱷᱟᱭ ᱢᱮᱱᱟᱭᱟ ᱩᱱᱤ ᱦᱚᱸ ᱦᱩᱰᱤᱧ ᱜᱮᱭᱟᱭ᱾ ᱩᱱᱤ ᱦᱚᱸ ᱩᱱᱤ ᱦᱚᱸ ᱡᱟᱦᱟᱸ ᱛᱤᱥ ᱮ ᱠᱟᱹᱢᱤᱭᱟ ᱵᱟᱭᱨᱮ ᱠᱚᱨᱮ ᱚᱱᱟ ᱠᱚ ᱟᱹᱜᱩᱭᱟ ᱚᱱᱟ ᱜᱮ ᱚᱲᱟᱜ ᱪᱟᱞᱟᱜ ᱛᱟᱠᱚᱣᱟ ᱟᱫᱚ ᱠᱩᱲᱤ ᱜᱤᱫᱽᱨᱟᱹ ᱫᱚ ᱩᱱᱤ ᱠᱚᱲᱟ ᱛᱟᱭᱚᱢ ᱛᱮ ᱞᱟᱹᱭᱟᱭ ᱤᱫᱤᱧ ᱢᱮ ᱟᱫᱚ ᱚᱱᱠᱟ ᱵᱟᱭ ᱤᱫᱤ ᱠᱮᱫᱮ ᱠᱮᱠᱷᱟᱱ ᱚᱱᱮ ᱚᱱᱠᱟ ᱦᱩᱭᱱᱟ᱾
ᱟᱨ ᱮᱢᱚᱱ ᱮᱢᱚᱱ ᱠᱚᱲᱟ ᱜᱤᱫᱽᱨᱟᱹ ᱢᱮᱱᱟᱜ ᱠᱚᱣᱟ ᱱᱮᱛᱟᱨ ᱫᱚ ᱠᱚᱲᱟ ᱜᱤᱫᱽᱨᱟᱹ ᱢᱟᱱᱮ ᱵᱤᱥᱥᱟᱹᱥ ᱜᱮ ᱵᱟᱝ ᱜᱟᱱᱚᱜᱼᱟ ᱦᱚᱭ ᱥᱮ᱾ ᱚᱱᱮ ᱚᱱᱠᱟ ᱡᱩᱤ ᱡᱟᱦᱟᱸ ᱪᱤᱠᱟᱹ ᱡᱟᱦᱟᱸ ᱥᱮᱫ ᱪᱟᱞᱟᱜᱼᱮ ᱢᱮᱛᱟ ᱵᱤᱱᱟ? ᱪᱚᱱᱟ ᱡᱟᱭᱜᱟ ᱥᱮᱫ ᱟᱨ ᱪᱮᱫ ᱵᱤᱱ ᱪᱤᱠᱟᱹ ᱫᱟᱲᱮᱭᱟᱜᱼᱟ ᱛᱚᱠᱷᱚᱱ ᱫᱚ ᱦᱚᱭ ᱥᱮ᱾
ᱦᱮᱸ ᱦᱮᱸ᱾
ᱪᱮᱫ ᱵᱤᱱ ᱞᱟᱹᱭᱟ ᱟᱫᱚ ᱵᱟᱠᱚ ᱵᱩᱡᱽᱫᱟ ᱟᱞᱮ ᱥᱮᱫ ᱟᱞᱮᱭᱟᱜ ᱟᱛᱩ ᱨᱮᱫᱚ ᱜᱚᱡ ᱜᱷᱚᱴᱚᱱᱟ ᱫᱚ ᱟᱹᱣᱨᱤ ᱦᱩᱭᱩᱜᱼᱟ ᱦᱟᱸᱜ, ᱚᱱᱟ ᱫᱚ ᱟᱯᱮ ᱟᱛᱳ ᱨᱮ ᱠᱟᱱ ᱜᱮᱭᱟ᱾
ᱟᱞᱮ ᱫᱚ ᱦᱮᱸ ᱟᱛᱩ ᱫᱚ ᱟᱞᱮᱭᱟᱜ ᱜᱮ ᱚᱞᱚᱜᱼᱟ ᱟᱛᱮᱫ ᱟᱞᱮ ᱟᱹᱛᱩ ᱜᱮ ᱚᱞᱚᱜᱼᱟ᱾ ᱛᱩ ᱯᱟᱲᱟ ᱟᱞᱟᱫᱟ ᱟᱹᱛᱩ ᱫᱚ ᱟᱞᱮ ᱜᱮ ᱟᱞᱮ ᱟᱹᱛᱩ ᱜᱮ ᱚᱞᱚᱜᱼᱟ ᱟᱫᱚ ᱯᱟᱲᱟ ᱴᱷᱮᱡ ᱜᱮ ᱟᱞᱟᱫᱟ ᱜᱮᱭᱟ᱾ ᱟᱫᱚ ᱚᱱᱮ ᱚᱱᱠᱟ ᱟᱞᱮ ᱦᱚᱸ ᱠᱷᱟᱨᱟᱯ ᱜᱮ ᱵᱩᱡᱷᱟᱹᱜ ᱠᱟᱱᱟ ᱡᱮ ᱟᱞᱮ ᱟᱹᱛᱩ ᱨᱮᱱ ᱦᱚᱲᱜᱮ ᱱᱚᱝᱠᱟ ᱚᱱᱠᱟᱭ ᱫᱟᱠᱚ᱾ ᱢᱟᱱᱮ ᱟᱹᱰᱤ ᱤᱭᱟᱹ ᱜᱮ ᱵᱩᱡᱷᱟᱹᱜ ᱠᱟᱱᱟ᱾ ᱯᱩᱞᱤᱥ ᱠᱚ ᱥᱟᱵ ᱤᱫᱤ ᱠᱮᱜ ᱠᱚᱣᱟ ᱟᱫᱚ ᱩᱱᱤ ᱠᱚᱲᱟ ᱜᱤᱫᱽᱨᱟᱹ ᱟᱨᱦᱚ ᱯᱚᱨᱮᱛᱮ ᱟᱡ ᱱᱤᱡᱮ ᱛᱮᱜᱮ ᱟᱫᱚ ᱯᱟᱹᱥᱤ ᱜᱚᱫ ᱱᱟᱭ᱾
ᱢᱟᱱᱮ ᱤᱭᱟᱹ ᱡᱮᱞ ᱡᱮᱞ ᱨᱮ ᱥᱮᱱ ᱠᱟᱛᱮᱜ
ᱡᱤᱞ ᱨᱮᱫᱚ ᱵᱟᱝ ᱢᱟᱱᱮ ᱤᱫᱤ ᱠᱮᱜ ᱤᱭᱟᱹ ᱡᱮᱞ ᱤᱫᱤ ᱞᱮᱫᱮᱭᱟ ᱠᱚ ᱟᱫᱚ ᱛᱟᱨᱯᱚᱨᱮ ᱞᱟᱹᱭ ᱫᱟᱭ ᱡᱮ ᱦᱮᱸ ᱜᱟᱯᱟ ᱢᱟᱱᱮ ᱚᱸᱰᱮ ᱡᱮᱞ ᱨᱮ ᱞᱟᱹᱭ ᱦᱚᱴᱚ ᱠᱟᱜ ᱠᱟᱱᱟᱭ ᱡᱮ ᱜᱟᱯᱟ ᱤᱧ ᱧᱤᱧ ᱦᱤᱡᱩᱜᱼᱟ ᱱᱚᱝᱠᱟ ᱚᱱᱠᱟ ᱤᱧ ᱞᱟᱹᱭ ᱦᱚᱴᱚ ᱟᱯᱮᱭᱟᱹᱧ ᱴᱷᱤᱠ ᱜᱮᱭᱟ ᱠᱮ ᱛᱟᱦᱚᱞᱮ ᱦᱤᱡᱩᱜ ᱢᱮ ᱜᱟᱯᱟ ᱟᱫᱚ ᱚᱱᱟ ᱚᱱᱟ ᱜᱟᱯᱟ ᱠᱟᱛᱷᱟ ᱞᱟᱹᱭ ᱦᱚᱴᱚ ᱠᱟᱛᱮ ᱜᱮ ᱟᱫᱚ ᱩᱱᱤ ᱠᱚᱲᱟ ᱜᱤᱫᱽᱨᱟᱹ ᱫᱚ ᱚᱲᱟᱜᱼᱮ ᱦᱮᱡ ᱮᱱ ᱢᱮᱱᱠᱷᱟᱱ ᱟᱫᱚ ᱩᱱᱤ ᱫᱚ ᱟᱡ ᱱᱤᱡᱮ ᱜᱮ ᱟᱫᱚ ᱤᱭᱟᱹᱭᱮᱱᱟᱭ᱾
ᱧᱮᱞ ᱜᱮᱛᱟᱢ ᱛᱚ ᱢᱟᱱᱮ ᱟᱢᱟᱜ ᱦᱚᱸᱢ ᱵᱤᱭᱮ ᱠᱮᱫᱟ ᱦᱟᱱᱤᱭᱟᱜ ᱦᱚᱢ
ᱞᱟᱭᱤᱯᱷ ᱱᱚᱥᱴᱚᱭᱱᱟ ᱟᱢ ᱡᱩᱫᱤ ᱩᱱᱮᱢ ᱟᱹᱜᱩ ᱠᱟᱭ ᱠᱮᱭᱟ ᱪᱮ ᱟᱹᱵᱤᱱ ᱫᱚ ᱡᱚᱢ ᱠᱟᱜ ᱠᱮᱭᱟ, ᱠᱟᱹᱢᱤ ᱠᱟᱛᱮᱫ ᱠᱟᱹᱢᱤ ᱠᱟᱛᱮᱜ ᱵᱤᱱ ᱡᱚᱢ ᱠᱟᱜ ᱠᱮᱭᱟ ᱵᱟᱱᱟ ᱦᱚᱲ, ᱥᱚᱝᱥᱟᱨ ᱠᱟᱜ ᱠᱮᱭᱟ ᱵᱮᱱ᱾
ᱛᱚᱜ ᱫᱚᱭ ᱞᱟᱹᱭ ᱫᱟ ᱡᱮᱦᱚᱛᱩ ᱡᱮᱞᱤᱧ ᱪᱟᱞᱟᱜ-ᱟ ᱢᱟᱱᱮ ᱡᱮᱞ ᱠᱟ ᱵᱮᱯᱟᱨ ᱦᱩᱭᱩᱜᱼᱟ ᱦᱚᱲ ᱴᱷᱮᱡ ᱚᱯᱚᱢᱟᱱ ᱠᱤᱱᱛᱩ ᱜᱚᱡ ᱠᱮᱫᱮᱭᱟᱭ ᱚᱱᱟ ᱫᱚ ᱵᱟᱝ ᱚᱯᱚᱢᱟᱱ ᱞᱮᱱᱟ ᱦᱚᱭ ᱪᱮ ᱾
ᱫᱚ ᱢᱤᱫᱴᱮᱱ ᱦᱚᱲ ᱦᱚᱯᱚᱱ ᱮᱨᱟᱢ ᱤᱭᱟᱹ ᱠᱮᱫᱮᱭᱟ᱾
ᱦᱩᱸ ᱦᱩᱸ ᱦᱩᱸ
ᱦᱮᱸ ᱟᱫᱚ ᱚᱱᱠᱟ ᱜᱮ ᱱᱚᱛᱮ ᱫᱚ ᱟᱞᱮ ᱟᱛᱳ ᱨᱮᱫᱚ ᱵᱟᱠᱚ ᱛᱟᱦᱮᱱᱟ ᱩᱱᱠᱩ ᱫᱚ ᱮᱴᱟᱜ ᱥᱮᱫ ᱨᱮᱠᱚ ᱛᱟᱦᱮᱱ ᱠᱟᱱᱟ ᱠᱚ
ᱡᱮ ᱢᱟᱱᱮ ᱟᱯᱮ ᱟᱛᱩ ᱨᱮ ᱚᱱᱠᱟ ᱜᱷᱚᱴᱚᱱᱟ ᱡᱮᱦᱮᱛᱩ ᱦᱩᱭ ᱠᱟᱱᱟ ᱟᱯᱮ ᱦᱚᱸ ᱵᱚᱛᱚᱨ ᱜᱮᱯᱮ ᱵᱩᱡᱟ᱾ ᱛᱮ ᱱᱚᱛᱮ ᱪᱟᱞᱟᱜ ᱠᱚ ᱦᱟᱭ ᱥᱮ
ᱵᱚᱛᱚᱨ ᱛᱚ ᱢᱮᱱᱟᱜᱼᱟ ᱦᱟᱞᱮ ᱦᱚᱸ ᱛᱚᱵᱮ ᱫᱚᱢᱮ ᱦᱟᱱᱛᱮ ᱵᱷᱤᱛᱨᱤ ᱧᱚᱜ ᱜᱮᱭᱟ ᱥᱮ ᱵᱟᱡᱟᱨ ᱠᱚᱦᱚᱸ ᱯᱩᱨᱟᱹ ᱫᱚ ᱵᱟᱹᱱᱩᱜᱼᱟ ᱟᱹᱰᱤ ᱵᱷᱤᱛᱨᱤ ᱜᱮᱭᱟ ᱟᱹᱰᱤ ᱵᱷᱤᱛᱨᱤ ᱜᱮᱭᱟ ᱢᱟᱱᱮ ᱪᱮᱫ ᱞᱮᱠᱟ ᱢᱟᱱᱮ ᱡᱷᱚ ᱠᱚᱢ ᱵᱩᱡᱷᱟᱹᱜᱼᱟ ᱨᱟᱥᱛᱟ ᱠᱚᱦᱚᱸ ᱵᱟᱠᱚ ᱡᱩᱛ ᱠᱟᱫ ᱛᱟᱞᱮᱭᱟ, ᱨᱟᱥᱛᱟ ᱡᱩᱛ
ᱚ - ᱚ ᱢᱟᱱᱮ ᱟᱫᱚ ᱵᱤᱨ ᱠᱚ ᱢᱮᱱᱟᱜᱼᱟ ᱥᱮ ᱪᱮᱫ ᱵᱤᱨ ᱠᱚ ᱢᱮᱱᱟᱜᱼᱟ?
ᱵᱟ ᱵᱤᱨ ᱛᱚᱢᱟ ᱠᱷᱮᱛ ᱠᱚᱜᱮ ᱢᱮᱱᱟᱜ ᱟᱠᱟᱫᱟ᱾ ᱟᱨ ᱪᱮᱜᱠᱟ ᱢᱟᱱᱮ ᱠᱟᱹᱴᱤᱡ ᱨᱳᱰ ᱫᱚ ᱵᱟᱥᱠᱚᱯᱟ ᱜᱮ ᱟᱞᱮᱭᱟᱜ ᱫᱚ ᱠᱟᱹᱴᱤᱡ ᱤᱭᱟᱹ ᱠᱟᱱ ᱛᱟᱞᱮᱭᱟ ᱚᱸᱰᱮ ᱠᱷᱚᱱᱟᱜ ᱢᱤᱫᱴᱟᱝ ᱟᱹᱛᱩ ᱢᱮᱱᱟᱜ ᱠᱟᱫᱟ᱾